ᱦᱮᱸ
ᱟᱱᱫᱚ ᱧᱟᱢᱚᱜ ᱠᱟᱱᱟ ᱚ ᱟᱨ ᱛᱤᱱᱟᱹᱜ ᱜᱟ ᱛᱤᱱᱟᱹᱜ ᱜᱟᱱ ᱤᱱᱠᱟᱹ ᱴᱟᱥᱠ ᱦᱩᱭ ᱠᱟᱱ ᱛᱟᱢᱟ ᱟᱢᱟᱜ
ᱟᱣᱨᱤ ᱦᱩᱭᱩᱜ ᱛᱤᱧᱟᱹ
ᱚ ᱛᱤᱦᱤᱧ ᱛᱤ ᱛᱤᱥ ᱠᱷᱚᱱ ᱛᱤᱱᱟᱹᱜ ᱦᱩᱭ ᱠᱟᱱᱟ ᱢᱚᱴᱟ ᱢᱩᱴᱤ ᱛᱟᱣ
ᱢᱤᱜ ᱜᱮᱞ ᱮᱭᱟᱭ᱾
ᱚᱻ
ᱤᱧᱟᱹᱜ ᱦᱚᱸ ᱦᱩᱭ ᱟᱠᱟᱱ ᱛᱤᱧᱟᱹ ᱢᱚᱴᱟᱢᱩᱴᱤ ᱩᱱᱟᱹᱜ ᱜᱟᱱ ᱩᱱᱟᱹᱜ ᱜᱟᱱ ᱞᱮᱠᱟᱜᱮ᱾
ᱚᱻ ᱯᱮᱜᱮᱞ ᱢᱤᱫ ᱜᱚᱴᱟᱝ ᱠᱚᱨᱟᱣ ᱦᱩᱭᱩᱜ-ᱟ᱾
ᱦᱮᱸ ᱦᱮᱸ ᱚᱱᱠᱟᱜᱮ ᱩᱱᱟᱹᱜ ᱜᱟᱱ ᱜᱮ ᱡᱟᱱᱤ ᱠᱚᱨᱟᱣ ᱦᱩᱭᱩᱜ-ᱟ᱾ ᱟᱫᱚ ᱞᱟᱥ ᱰᱮᱴ ᱛᱤᱥ ᱠᱚ ᱞᱟᱹᱭᱫᱟ? ᱜᱟᱯᱟ ᱥᱮ ᱛᱤᱦᱤᱧ?
ᱟᱻ ᱛᱤᱦᱤᱧ ᱥᱮᱹ ᱜᱟᱯᱟ ᱠᱟᱱᱟ
ᱚ ᱤᱧ ᱤᱧ ᱦᱚ ᱩᱱᱟᱹᱜ ᱫᱚ ᱵᱟᱹᱧ ᱵᱟᱲᱟᱭᱟ᱾
ᱚᱻ
ᱠᱟᱱ ᱪᱚ᱾
ᱵᱟ ᱤᱭᱟᱹᱨᱮ ᱢᱮᱥᱮᱡᱽ ᱵᱟᱝ ᱦᱮᱡ ᱠᱟᱜ ᱢᱮᱭᱟ ᱤᱭᱟᱹ ᱠᱷᱚᱱ
ᱪᱮᱜ ᱨᱮ?
ᱦᱚᱣᱟᱴᱥᱮᱯ ᱨᱮ ᱠᱚᱨᱮᱭᱟ ᱮᱯᱥ ᱠᱷᱚᱱ ᱜᱮ ᱦᱮᱸ᱾
ᱢᱟᱱᱮ ᱯᱟᱨᱥᱚᱱᱟᱞ ᱵᱷᱟᱵᱮ ᱥᱮ ᱚᱱᱟ ᱜᱨᱩᱯ ᱨᱮ?
ᱦᱮᱸ ᱜᱨᱩᱯ ᱨᱮ ᱡᱟᱹᱱᱤᱡ ᱠᱷᱟᱱ᱾
ᱚ ᱜᱨᱩᱯ ᱨᱮ ᱦᱮᱡ ᱫᱚ ᱦᱮᱡ ᱠᱟᱱᱟ ᱟᱫᱚ ᱛᱤᱥ ᱦᱟᱜ ᱤᱧ ᱦᱚ ᱩᱱᱟᱹᱜ ᱢᱟᱱᱮ ᱩᱱᱟᱹᱜ ᱢᱚᱸᱡᱽᱛᱮ ᱵᱟᱹᱧ ᱧᱮᱞ ᱠᱟᱫᱟ ᱵᱟᱝ ᱫᱚ ᱦᱚᱞᱟ᱾ ᱵᱟᱝ ᱢᱟᱱᱮ ᱵᱟᱝ ᱦᱮᱸ ᱦᱚᱞᱟ ᱜᱮ ᱡᱟᱹᱱᱤᱡ ᱦᱮᱡ ᱠᱟᱱᱟ᱾ ᱵᱟᱝ ᱫᱚ ᱛᱤᱦᱤᱧ ᱦᱚᱞᱟ ᱦᱚᱞᱟ ᱦᱮᱡ ᱟᱠᱟᱱᱟ ᱫᱩ ᱫᱤᱱ ᱢᱚᱫᱫᱷᱮ ᱠᱚ ᱞᱟᱹᱭ ᱠᱮᱫᱟ ᱛᱟᱦᱚᱞᱮ ᱦᱚᱞᱟ ᱟᱨ ᱛᱤᱦᱤᱧ ᱟᱠᱷᱟᱡ ᱛᱤᱦᱤᱧ ᱠᱷᱟᱡ ᱜᱟᱯᱟ ᱟᱨᱠᱤ ᱤᱧᱦᱚᱸ ᱩᱱ ᱡᱩᱛ ᱛᱮᱫᱚ ᱫᱚ ᱵᱟᱹᱧ ᱧᱮᱞ ᱠᱟᱫᱟ
ᱠᱟᱹᱢᱤ ᱯᱩᱨᱟᱹᱣ ᱠᱟᱜ ᱦᱩᱭᱩᱜᱼᱟ ᱟᱨᱚ ᱮᱴᱟᱜᱟᱜ ᱠᱟᱹᱢᱤ ᱠᱚᱨᱟ ᱦᱩᱭᱩᱜᱼᱟ
ᱦᱮᱸ ᱱᱟᱶᱟ ᱱᱟᱣᱟ ᱴᱟᱥ ᱠᱚ ᱦᱤᱡᱩᱜ ᱠᱷᱟᱱ ᱟᱨᱦᱚᱸ
ᱦᱳᱭ ᱦᱳᱭ
ᱟᱫᱚ ᱱᱤᱭᱟᱹ ᱵᱟᱢ ᱯᱩᱨᱟᱹᱣ ᱞᱮᱠᱷᱟᱡ ᱞᱟᱦᱟ ᱛᱮᱱᱟᱜ ᱯᱚᱨᱮ ᱥᱮᱱᱟᱜ ᱠᱟᱹᱢᱤ ᱛᱚ ᱟᱨ ᱵᱟᱝ ᱧᱟᱢᱚᱜᱼᱟ
ᱦᱮᱸ ᱦᱮᱸ ᱟᱪᱪᱷᱟ ᱟᱯᱮᱥᱮᱫ ᱞᱟᱹᱭ ᱠᱮᱜ ᱟᱢ ᱫᱚᱢᱮ ᱛᱟᱞᱮ ᱢᱮᱱᱟᱜ
ᱚ ᱮᱠᱷᱚᱱ ᱫᱚ ᱚᱱᱟ ᱥᱮ ᱵᱟᱭ ᱫᱟᱜ ᱠᱟᱫᱟ ᱥᱮ ᱢᱟᱱᱮ ᱵᱮᱞᱮ ᱫᱚ ᱮᱠᱷᱚᱱ ᱫᱚ ᱵᱮᱞᱮ ᱠᱟᱛᱮ ᱫᱚ ᱵᱮᱞᱮ ᱫᱚ ᱟᱹᱣᱨᱤ ᱡᱟᱹᱱᱤᱡ ᱵᱮᱞᱮᱜᱼᱟ ᱡᱚᱠᱷᱚᱱ ᱢᱟᱱᱮ ᱮᱠᱴᱩ ᱡᱚᱠᱷᱚᱡ ᱫᱟᱜ ᱜᱷᱨ ᱠᱟᱜᱼᱟ ᱫᱟᱜ ᱫᱟᱜ ᱵᱮᱥᱤ ᱵᱮᱥᱤ ᱛᱟᱦᱮᱱᱟ ᱛᱚᱠᱷᱚᱱ ᱦᱮᱸ ᱰᱷᱮᱨ ᱧᱚᱜ ᱫᱟᱜ ᱛᱟᱦᱮᱱᱟ ᱛᱚᱠᱷᱚᱱ ᱜᱮ ᱛᱚ ᱛᱟᱞᱮ ᱠᱚ ᱵᱮᱞᱤ ᱠᱟᱛᱮ ᱧᱩᱨ ᱠᱚᱜᱼᱟ ᱮᱠᱷᱚᱱ ᱫᱚ ᱦᱚᱨ ᱠᱷᱮᱛ ᱠᱚᱨᱮ ᱦᱚ ᱸ, ᱢᱤᱫ ᱵᱟᱨ ᱫᱤᱱ ᱧᱮᱞ ᱪᱟᱞᱟᱣ ᱞᱮᱱᱟ ᱾ ᱜᱟᱰᱟ ᱥᱮᱫ ᱨᱮᱫᱚ, ᱜᱟᱰᱟ ᱥᱮᱫ ᱨᱮᱫᱚ ᱜᱚᱴᱟ ᱾ ᱢᱟᱱᱮ ᱜᱟᱰᱟ,, ᱟᱞᱮ ᱠᱩᱞᱦᱤ ᱠᱷᱚᱡ ᱦᱚᱸ, ᱜᱟᱰᱟ ᱪᱟᱞᱟᱜ ᱨᱟᱥᱛᱟ ᱫᱚ, ᱰᱷᱟᱹᱞᱟ. ᱭ ᱨᱟᱥᱛᱟ ᱠᱟᱱᱟ ᱾ ᱟᱫᱚ ᱛᱟᱦᱞᱮ ᱩᱱᱟᱹᱜ ᱢᱟᱱᱮ ᱤᱭᱟᱹ ᱫᱚ ᱵᱟᱝ ᱵᱩᱡᱩᱜ-ᱟ ᱪᱟᱞᱟᱣ ᱦᱤᱡᱩᱜ ᱨᱮᱦᱚᱸ ᱛᱟᱞᱮ ᱚᱱᱟ ᱠᱚᱨᱮ ᱫᱚᱞᱮ ᱪᱟᱞᱟᱜ-ᱟ᱾ ᱚᱨ ᱠᱷᱮᱛ ᱠᱚᱨᱮ ᱫᱚ, ᱵᱩᱡᱩᱨ ᱧᱩᱨ ᱦᱚᱸ, ᱵᱟᱹᱧ ᱧᱮᱞ ᱧᱟᱢ ᱵᱟᱲᱟ ᱟᱠᱟᱫᱟ?
ᱚᱸᱻ
ᱟᱫᱚ ᱫᱟᱜ ᱥᱚᱢᱚᱭ ᱢᱚᱛᱚᱭ, ᱫᱟᱜ ᱞᱮᱠᱷᱟᱡ ᱫᱚ, ᱦᱳᱭ ᱛᱳ ᱱᱤᱛ ᱛᱮ, ᱱᱤᱛ ᱛᱮ ᱡᱟᱹᱱᱤᱡ ᱯᱤᱴᱷᱟᱹ ᱠᱟᱛᱮᱫ ᱠᱚ, ᱡᱚᱢ ᱵᱟᱲᱟ ᱠᱮᱭᱟ ᱦᱚᱲ ᱠᱚ ᱾ ᱟᱫᱚ ᱵᱟᱝ ᱤᱭᱟᱹᱣ ᱠᱟᱱᱛᱮᱫ ᱛᱮ᱾
ᱦᱮᱸ ᱩᱸᱦ, ᱟᱞᱮ ᱫᱚ ᱦᱟᱯᱮ! ᱟᱹᱣᱨᱤ ᱠᱚ ᱞᱟᱹᱭ ᱵᱟᱲᱟᱭᱟ ᱤᱧᱟ ᱚᱲᱟᱜ ᱦᱚᱲ ᱾
ᱚᱻ᱾
ᱢᱟᱢᱟ ᱚᱲᱟᱜ ᱚᱱᱛᱮ, ᱚᱱᱛᱮ ᱠᱷᱚᱱ, ᱛᱟᱞᱮ ᱠᱚ ᱟᱹᱜᱩᱭᱟ ᱾ ᱟᱨ ᱯᱤᱴᱷᱟᱹ ᱭᱟᱠᱚ ᱾
ᱚᱻ᱾ ᱟᱨ ᱟᱟ ᱡᱮ ᱱᱤᱭᱟᱹ ᱠᱚᱫᱚ ᱥᱤᱡᱤᱱ ᱠᱚᱨᱮᱱᱟᱜ ᱡᱤᱱᱤᱥ ᱛᱚ ᱥᱮᱵᱮᱞ ᱜᱮᱭᱟ ᱾
ᱦᱳᱭᱻ, ᱦᱮᱸᱻ ᱾
ᱟᱯᱮ ᱥᱮᱫ ᱫᱚ ᱛᱟᱦᱞᱮ ᱤᱭᱟᱹ ᱠᱚ ᱛᱟᱞᱮ ᱠᱷᱤᱡᱩᱨ ᱠᱚᱫᱚ ᱵᱷᱟᱞᱮ ᱜᱮ ᱢᱮᱱᱟᱜᱼᱟ?
ᱵᱟᱱᱩᱜᱼᱟ ᱚᱱᱠᱟ ᱫᱚ ᱢᱟᱱᱮ ᱥᱟᱺᱜᱤᱧ ᱧᱚᱜ ᱨᱮ ᱢᱮᱱᱟᱜᱼᱟ ᱾
ᱟᱡᱚᱢ ᱚ
ᱥᱩᱨ ᱠᱚᱨᱮ ᱫᱚ ᱛᱟᱞᱮ ᱠᱷᱤᱡᱩᱨ ᱫᱚ ᱚᱱᱮ ᱠᱟᱹᱴᱤᱡ ᱠᱚᱢ ᱧᱚᱜ ᱜᱮᱭᱟ
ᱚ ᱟᱯᱮ ᱪᱮᱜ ᱟᱯᱮᱥᱟᱜ ᱫᱚ ᱪᱮᱫ ᱫᱟᱨᱮ ᱵᱮᱥᱤ ᱢᱮᱱᱟᱜᱼᱟ
ᱪᱮᱫ ᱫᱟᱨᱮ ᱵᱮᱥᱤ ᱟᱞᱮᱥᱮᱫ ᱫᱚ ᱥᱟᱨᱡᱚᱢ ᱫᱟᱨᱮ ᱡᱟᱹᱥᱛᱤ ᱢᱮᱱᱟᱜᱼᱟ ᱦᱮᱸ
ᱚ
ᱟᱨ ᱚᱲᱟᱜ ᱥᱩᱨ ᱠᱚᱨᱮ ᱫᱚ ᱡᱟᱦᱟᱸᱱ ᱫᱟᱨᱮ ᱠᱚ ᱨᱚᱦᱚᱭ ᱟᱠᱟᱫᱟᱞᱮ ᱩᱞ ᱠᱟᱱᱴᱷᱟᱲ ᱱᱤᱭᱟᱹ ᱠᱚ
ᱤᱭᱟᱹ ᱤᱭᱟᱹ ᱤᱭᱟᱹ ᱫᱟᱨᱮ ᱠᱚᱦᱚᱸ ᱛᱟᱦᱚᱞᱮ ᱢᱮᱱᱟᱜ ᱜᱮᱭᱟ ᱟᱯᱮ ᱥᱮᱫ ᱫᱚ ᱵᱷᱟᱞᱮᱭᱟ ᱢᱟᱛᱠᱚᱢ ᱴᱟᱠᱚᱢ ᱠᱚ
ᱦᱮᱸ ᱢᱟᱛᱠᱚᱢ ᱢᱮᱱᱟᱜᱼᱟ ᱟᱫᱚ ᱱᱮᱛᱟᱨ ᱫᱚ ᱢᱟᱱᱮ ᱞᱟᱦᱟ ᱠᱷᱚᱱ ᱟᱹᱰᱤ ᱢᱟᱱᱮ ᱤᱭᱟᱹ ᱠᱟᱱᱟ ᱵᱚᱱ ᱠᱚᱢ ᱠᱟᱱᱟ ᱦᱳᱭ ᱚᱱᱟ ᱢᱟᱦᱟᱡᱚᱱ ᱢᱮᱱᱟᱜ ᱠᱚᱣᱟ ᱫᱚᱢᱮ ᱟᱞᱮ ᱥᱮᱫ ᱫᱚ ᱫᱚᱢᱮ ᱵᱤᱨ ᱠᱚ ᱚᱱᱮ ᱫᱟᱨᱮ ᱠᱚᱠᱚ ᱢᱟᱜᱟ ᱢᱟᱛᱠᱚᱢ ᱫᱟᱨᱮ ᱟᱨ ᱚᱱᱟ ᱪᱮᱫ ᱠᱚ ᱞᱟᱹᱭᱟ ᱚᱱᱟ ᱫᱚ ᱛᱟᱨᱚᱵ ᱫᱟᱨᱮ
ᱚ ᱟᱞᱮ ᱥᱮᱫ ᱦᱚᱸ ᱱᱚᱛᱮ ᱫᱚ ᱛᱮᱤᱨᱞ ᱫᱟᱨᱮ ᱢᱮᱱᱟᱜᱼᱟ ᱟᱯᱮ ᱥᱮᱫ ᱟᱞᱮ ᱥᱟᱜ ᱛᱮᱨᱮᱹᱞ ᱫᱟᱨᱮ ᱫᱚ ᱟᱞᱮ ᱥᱮᱫ ᱵᱚᱞᱛᱮ ᱟᱞᱮ ᱱᱤᱭᱟᱹ ᱟᱹᱛᱩ ᱫᱷᱟᱨᱮ ᱯᱟᱥᱮ ᱠᱚᱨᱮ ᱫᱚ ᱚᱱᱠᱟ ᱫᱚ ᱵᱟᱹᱱᱩᱜᱼᱟ ᱟᱫᱚ ᱟᱞᱮ ᱦᱚᱸᱚᱭ ᱥᱩᱥᱩᱱᱤᱭᱟᱹ ᱤᱭᱟᱹ ᱢᱮᱱᱟᱜᱼᱟ ᱵᱩᱨᱩ ᱢᱮᱱᱟᱜᱼᱟ ᱚᱱᱟ ᱥᱩᱥᱩᱱᱤ ᱵᱩᱨᱩ ᱫᱷᱟᱨᱮ ᱠᱚᱨᱮ ᱫᱚ ᱛᱤᱨᱤᱞ ᱛᱟᱨᱚᱵ ᱫᱚ ᱫᱚᱢᱮ
ᱚ ᱱᱮᱥ ᱡᱚᱞᱮᱱᱟ ᱥᱮ ᱵᱟᱝ
ᱦᱮᱸ ᱡᱟᱹᱱᱤᱜ ᱟᱫᱚ ᱤᱧᱦᱚᱸ ᱚᱱᱛᱮ ᱫᱚ ᱵᱟᱹᱧ ᱪᱟᱞᱟᱣ ᱟᱠᱟᱱᱟ ᱟᱫᱚ ᱱᱮᱥ ᱫᱚ ᱤᱧ ᱫᱚ ᱤᱭᱟᱹ ᱦᱚᱸ ᱢᱟᱱᱮ ᱛᱤᱨᱤᱞ ᱦᱚᱸ ᱡᱚᱢ ᱫᱚ ᱵᱟᱹᱧ ᱡᱚᱢ ᱟᱠᱟᱫᱟ
ᱟᱞᱮ ᱟᱞᱮᱭᱟᱜ ᱯᱟᱥᱮ ᱚᱲᱟᱜ ᱨᱮᱜᱮ ᱩᱱᱠᱩ ᱵᱟᱲᱜᱮ ᱛᱮᱨᱮᱞ ᱫᱟᱨᱮ ᱠᱚ ᱨᱚᱦᱚᱭ ᱠᱟᱫᱟ ᱛᱚ ᱢᱟᱱᱮ ᱚᱱᱟ ᱫᱚ ᱥᱤᱫᱟᱹ ᱥᱤᱫᱟᱹ ᱜᱮ ᱡᱚ ᱤᱭᱟᱹ ᱢᱟᱱᱮ ᱫᱟᱨᱮ ᱠᱟᱱᱟ ᱫᱚᱢᱮ ᱞᱟᱹᱴᱩ ᱟᱫᱚ ᱚᱱᱠᱟ ᱰᱟᱹᱨ ᱠᱚᱦᱚᱸ ᱩᱱᱟᱹᱜ ᱞᱟᱹᱴᱩ ᱞᱟᱹᱴᱩ ᱫᱚ ᱵᱟᱝ ᱰᱟᱹᱨ ᱠᱟᱱᱟ ᱟᱫᱚ ᱢᱤᱫ ᱵᱟᱨ ᱜᱮᱭᱟ ᱠᱚᱱᱳ ᱠᱚᱱᱳ ᱥᱚᱢᱚᱭ ᱫᱚ ᱡᱚᱜᱼᱟ ᱟᱨᱠᱤ
ᱚ
ᱦᱮᱸ ᱦᱟᱨᱟᱜ ᱩᱱᱟᱹᱜ ᱤᱭᱟᱹ ᱫᱟᱨᱮ ᱦᱚᱸ ᱵᱟᱝ ᱠᱟᱱᱟ ᱢᱟᱨᱮ ᱫᱟᱨᱮ ᱫᱚ ᱵᱟᱝ ᱠᱟᱱᱟ ᱢᱟᱱᱮ ᱨᱚᱦᱚᱭ ᱫᱚᱠᱚ ᱨᱚᱦᱚᱭ ᱠᱟᱫᱟ
ᱚ ᱟᱞᱮᱥᱮᱫ ᱢᱟᱛᱚ ᱱᱤᱭᱟᱹ ᱫᱷᱟᱣ ᱧᱮᱞ ᱠᱤᱫᱤᱹᱧ ᱛᱤᱨᱤᱞ ᱡᱚ ᱵᱟᱝ ᱡᱚ ᱠᱟᱱ ᱛᱟᱦᱮᱸᱫ ᱢᱤᱫᱴᱤᱝ ᱵᱟᱨᱭᱟ ᱢᱟᱱᱮ ᱩᱱᱟᱹᱜ ᱢᱟᱨᱟᱝ ᱵᱤᱨ ᱚᱱᱟ ᱵᱟᱨᱚ ᱢᱟᱭᱤᱞ ᱵᱤᱨ ᱡᱟᱦᱟᱸ ᱢᱟᱱᱮ ᱡᱟᱦᱟᱸ ᱠᱚᱨᱮ ᱦᱟᱸᱰᱮ ᱱᱟᱰᱮ ᱢᱤᱫᱴᱤᱱ ᱵᱟᱨᱭᱟ ᱫᱟᱨᱮ ᱨᱮᱢ ᱧᱟᱢᱟ ᱛᱤᱨᱤᱞ
ᱚ ᱦᱚᱸ
ᱟᱨ ᱤᱭᱟᱹ ᱦᱚᱸ ᱛᱟᱨᱚᱵ ᱦᱚᱸ ᱚᱱᱠᱟ ᱜᱮ
ᱟᱞᱮ ᱥᱮᱫ ᱫᱚ ᱤᱧ ᱫᱚ ᱛᱟᱨᱚᱜ ᱛᱟᱨᱚᱯ ᱫᱚ ᱢᱤᱫ ᱫᱷᱟᱣ ᱤᱧ ᱡᱚᱢ ᱞᱮᱫᱟ ᱟᱵᱚ ᱪᱮᱛᱟᱱ ᱢᱚᱴᱟᱢᱩᱴᱤ ᱤᱞᱮᱵᱷᱮᱱ ᱤᱭᱟᱹ ᱱᱟᱭᱤᱱ ᱴᱮᱱ ᱠᱚᱨᱮ ᱵᱚᱱ ᱯᱟᱲᱦᱟᱜᱼᱟ ᱛᱚᱠᱷᱚᱱ ᱥᱩᱥᱱᱤ ᱵᱩᱨᱩ ᱱᱟ ᱚᱱᱟ ᱥᱩᱥᱱᱤ ᱵᱩᱨᱩ ᱥᱚᱨ ᱨᱮᱜᱮ ᱢᱤᱫᱴᱟᱝ ᱤᱥᱠᱩᱞ ᱛᱟᱦᱮ ᱠᱟᱱᱟ ᱚᱸᱰᱮ ᱜᱮ ᱪᱟᱞᱟᱜ ᱛᱟᱦᱮᱱ ᱠᱟᱱᱟ ᱢᱤᱫ ᱫᱷᱟᱣ ᱠᱚᱜᱡᱚᱢ ᱞᱮ ᱦᱮᱡ ᱞᱮᱱᱟ ᱟᱫᱚ ᱤᱧ ᱦᱚᱸ ᱵᱟᱹᱧ ᱡᱚᱢ ᱵᱟᱲᱟ ᱠᱚᱫᱟ ᱛᱟᱦᱞᱮ ᱤᱧᱦᱚᱧ ᱢᱮᱱ ᱮᱫᱟ ᱛᱟᱦᱞᱮ ᱪᱮᱫᱞᱮᱠᱟᱱ ᱡᱤᱱᱤᱥ ᱠᱟᱱᱟ ᱡᱚᱢᱟ ᱛᱚᱠᱷᱚᱱ ᱦᱟᱜ ᱡᱚᱢ ᱦᱳᱭ ᱞᱮᱱᱟ
ᱚ
ᱵᱷᱟᱞᱮ ᱜᱮ ᱥᱮᱵᱤᱞ
ᱟᱨ ᱛᱟᱞᱦᱮ ᱵᱷᱩᱨᱢᱩᱨᱩ ᱫᱚᱢ ᱡᱚᱢ ᱠᱟᱫᱟ ᱥᱮ ᱵᱟᱝ
ᱪᱮ
ᱵᱦᱩᱱᱰᱨᱩ
ᱵᱟᱝ ᱜᱮ ᱯᱳᱭᱞᱩ ᱟᱡᱚᱢ ᱠᱮᱫᱟ ᱵᱟᱱᱮ ᱵᱟᱹᱧ ᱦᱚᱭᱛᱳ ᱮᱴᱟᱜ ᱟᱞᱮᱥᱮᱫ ᱫᱚᱭ ᱮᱴᱟᱜ ᱧᱩᱛᱩᱢ ᱛᱮᱠᱚ ᱞᱟᱹᱭ ᱨᱮᱦᱚᱸ ᱟᱫᱚ ᱢᱟᱱᱮ ᱼᱼ ᱵᱟᱹᱧ ᱵᱩᱡᱽ ᱫᱟᱲᱮᱜ ᱠᱟᱱᱟ ᱪᱮᱫ ᱡᱤᱱᱤᱥ ᱠᱟᱱ ᱪᱚ?
ᱦᱩᱭ ᱫᱟᱲᱮᱭᱟᱜᱼᱟ। ᱵᱷᱩᱱᱨᱩ ᱫᱟᱨᱮ ᱫᱚ ᱢᱟᱱᱮ ᱡᱟᱹᱥᱛᱤ ᱢᱟᱨᱟᱝ ᱢᱟᱨᱟᱝ ᱫᱚ ᱵᱟᱝ ᱦᱩᱭᱩᱜᱼᱟ। ᱦᱩᱰᱤᱧ ᱧᱚᱜ ᱜᱮ ᱦᱩᱭᱩᱜᱼᱟ᱾ ᱟᱨ ᱚᱱᱟ ᱫᱚ ᱠᱮᱼᱼ ᱪᱟᱜ ᱠᱟᱛᱮᱫ ᱚᱱᱮ ᱠᱟᱹᱴᱩᱵ ᱛᱮᱠᱚ ᱩᱰᱩᱠᱟ ᱦᱚᱴᱚᱨ ᱠᱟᱛᱮ ᱟᱨ ᱠᱚ ᱡᱚᱢᱟ।
ᱚ ᱵᱟ ᱵᱟᱝ ᱵᱟᱹᱧ ᱡᱚᱢ ᱵᱟᱲᱟ ᱟᱠᱟᱫᱟ ᱚᱱᱠᱟ ᱫᱚ। ᱟᱯᱮ ᱥᱮᱫ ᱫᱚ ᱤᱭᱟᱹ ᱱᱤᱭᱟᱹ ᱫᱚ ᱤᱭᱟᱹ ᱫᱚ ᱪᱮᱫ ᱠᱚ ᱢᱮᱛᱟᱜᱼᱟ ᱥᱮ ᱚᱱᱟ ᱤᱭᱟᱹ ᱯᱷᱩᱲ ᱡᱚᱢᱟ ᱥᱮᱫ ᱪᱮᱫ ᱠᱚ ᱢᱮᱛᱟᱜᱼᱟ?
ᱦᱮᱸ ᱠᱩᱲᱤᱫ ᱨᱟᱢᱟ ᱛᱚ ᱢᱮᱱᱟᱜᱼᱟ।
ᱚ, ᱚ ᱚ ᱟᱞᱮ ᱥᱮᱫ ᱦᱚᱸ ᱚᱱᱟ ᱫᱚ ᱠᱩᱲᱤᱫ ᱨᱟᱢᱟ ᱜᱮᱠᱚ ᱢᱮᱛᱟᱜᱼᱟ।
ᱚᱻ ᱵᱷᱩᱸᱰᱨᱩ ᱚᱸᱱᱮ ᱦᱟᱴ ᱠᱚᱨᱮᱫ ᱠᱚ ᱟᱠᱷᱨᱤᱧ ᱜᱮᱭᱟ ᱯᱷᱩᱲᱩᱜ ᱛᱮ ᱢᱚᱬᱮ ᱴᱟᱠᱟ ᱠᱟᱛᱮᱫ।
ᱚ ᱟᱫᱚ ᱡᱚᱢ ᱫᱚ ᱡᱚᱢ ᱫᱚ ᱵᱟᱹᱧ ᱡᱚᱢ ᱵᱟᱲᱟᱣ ᱠᱟᱫᱟ।
ᱚᱻ
ᱟᱞᱮ ᱥᱮᱫ ᱫᱚ ᱚᱱᱟ ᱚᱱᱟ ᱠᱷᱚᱵᱚᱨ ᱵᱚᱞᱮ ᱼᱼ ᱵᱟᱹᱨᱩ ᱫᱟᱨᱮ ᱦᱚᱸ ᱵᱮᱥᱤ ᱫᱚ ᱵᱟᱹᱱᱩᱜᱼᱟ ᱢᱤᱫᱴᱟᱝ ᱥᱮ ᱵᱟᱨᱭᱟ ᱜᱟᱱ ᱡᱟᱹᱱᱤᱡ ᱢᱮᱱᱟᱜᱼᱟ।
ᱟᱨ ᱛᱮᱨᱮᱞ ᱛᱮᱨᱮᱞ ᱛᱟᱨᱟᱵᱽ ᱦᱚᱜ ᱱᱟ ᱠᱤᱱ ᱵᱟᱹᱱᱩᱜᱼᱟ। ᱟᱨ ᱚᱝᱠᱟ ᱫᱚ ᱦᱮᱸ ᱟᱫᱚ ᱟᱫᱚ ᱢᱟᱱᱮ ᱚᱝᱠᱟᱱᱟᱜ ᱢᱟᱱᱮ ᱱᱤᱭᱟᱹ ᱱᱮᱪᱟᱨᱮᱞ ᱫᱟᱨᱮ ᱠᱚᱫᱚ ᱚᱱᱠᱟ ᱫᱚ ᱵᱟᱹᱱᱩᱜᱼᱟ᱾ ᱢᱟᱱᱮ ᱼᱼ ᱦᱳᱡ ᱦᱳᱡ ᱚᱱᱟ ᱠᱚᱜᱮ ᱵᱟᱹᱱᱩᱜᱼᱟ ᱵᱟᱫ ᱵᱟᱹᱠᱤ ᱫᱚ ᱡᱚᱛᱚ ᱡᱚᱛᱚᱜᱮ ᱢᱮᱱᱟᱜᱼᱟ। ᱩᱞ, ᱡᱚᱡᱚ, ᱟᱢᱲᱟ ᱚᱱᱟ ᱠᱚᱫᱚ ᱡᱷᱚᱛᱚ।
ᱚ ᱚᱱᱟ ᱥᱚᱥᱚ ᱫᱟᱨᱮ ᱵᱤᱨ ᱨᱮ ᱛᱟᱦᱮᱱ ᱜᱮᱫᱚ?
ᱦᱮᱸ ᱢᱮᱱᱟᱜᱼᱟ ᱛᱷᱚᱲᱟ ᱢᱟᱱᱮ ᱠᱚᱢ ᱧᱚᱜ ᱜᱮ ᱢᱮᱱᱟᱜᱼᱟ ᱢᱮᱱᱟᱜ ᱫᱚ ᱢᱮᱱᱟᱜᱼᱟ ᱥᱚᱥᱚ।
ᱚ
ᱟᱞᱮᱥᱮᱡ ᱱᱚᱛᱮ ᱫᱚ ᱮᱠᱴᱩ ᱵᱮᱥᱤ ᱢᱮᱱᱟᱜᱼᱟ ᱛᱟᱞᱮ᱾ ᱠᱷᱮᱡᱩᱨ, ᱢᱟᱛᱠᱚᱢ, ᱥᱟᱨᱡᱚᱢ। ᱚᱱᱟ ᱜᱮ ᱠᱩᱫ ᱫᱟᱨᱮ ᱦᱚᱸ ᱮᱠᱷᱚᱱ ᱮᱠᱴᱩ ᱠᱚᱢ ᱧᱚᱜ ᱠᱟᱱᱟ। ᱰᱷᱮᱞᱟ ᱫᱚ ᱟᱞᱮ ᱟᱞᱮ ᱯᱟᱥᱮ ᱼᱼ ᱟᱹᱛᱩ ᱠᱚᱨᱮ ᱫᱚ ᱟᱞ ᱢᱮᱱᱟᱜᱼᱟ ᱟᱞᱮ ᱟᱹᱛᱩ ᱨᱮᱫᱚ ᱰᱷᱮᱞᱟᱣ ᱫᱟᱨᱮ ᱫᱚ ᱵᱟᱹᱱᱩᱜᱼᱟ ᱢᱩᱨᱩᱫ ᱛᱩᱨᱩᱜ ᱚᱱᱟ ᱠᱚᱜᱮ ᱢᱮᱱᱟᱜᱼᱟ।
ᱚ ᱦᱚ ᱟᱫᱚ ᱠᱩᱫ ᱫᱚ ᱚᱠᱟ ᱞᱮᱠᱟᱱᱟᱜ ᱢᱟᱱᱮ ᱦᱟᱱᱮ ᱪᱟᱰᱩᱜ ᱠᱩᱫᱽ। ᱥᱮ ᱦᱟᱱᱮ ᱥᱚ ᱠᱩᱫ ᱡᱟᱦᱟᱸ ᱢᱟᱲᱟᱝ ᱧᱚᱜ ᱟ।
ᱚᱱᱟ ᱢᱟᱨᱟᱝ ᱧᱚᱜᱼᱟ ᱟᱨ ᱚᱱᱟ ᱡᱟᱦᱟᱸ ᱡᱟᱰᱩᱵ ᱠᱩᱫᱮᱢ ᱞᱟᱹᱭ ᱠᱮᱫ ᱚᱱᱟ ᱦᱚᱸ ᱢᱮᱱᱟᱜᱼᱟ ᱟᱫᱚ ᱚᱱᱟ ᱫᱚ ᱼᱼ ᱛᱤᱱᱟᱹᱜ ᱜᱟᱱ ᱢᱮᱱᱟᱜᱼᱟ ᱳᱭ ᱼᱼ ᱮᱠᱴᱩ ᱠᱚᱢ ᱧᱚᱜ ᱜᱮ ᱠᱚᱢ ᱧᱚᱜ ᱜᱮ ᱢᱮᱱᱟᱜᱼᱟ ᱟᱫᱚ ᱦᱟᱱᱟ ᱠᱩᱫ ᱜᱮ ᱢᱮᱱᱟᱜᱼᱟ ᱮᱠᱴᱩ ᱵᱮᱥᱤ ᱫᱚ। ᱟᱫᱚ ᱩᱱᱠᱩ ᱚᱱᱟ ᱠᱚ ᱚᱱᱟ ᱠᱩᱫᱽ ᱦᱚᱸ ᱢᱟᱱᱮ ᱛᱤᱦᱤᱧ ᱜᱟᱯᱟ ᱫᱚ ᱚᱱᱟ ᱢᱟᱱᱮ ᱼᱼ ᱥᱟᱭᱤᱡᱽ ᱮᱠᱴᱩ ᱦᱩᱰᱤᱧ ᱧᱚᱜᱚᱜ ᱠᱟᱱᱟ ᱞᱟᱦᱟᱛᱮ ᱞᱮᱼᱼ ᱟᱫᱚ ᱢᱟᱱᱮ ᱞᱟᱦᱟᱛᱮ ᱞᱮᱠᱟ ᱪᱮᱫ ᱞᱟᱹᱴᱩ ᱠᱚ ᱡᱚᱜ ᱠᱟᱱ ᱛᱟᱦᱮᱱᱟ ᱚᱱᱠᱟ ᱫᱚ ᱢᱟᱱᱮ ᱵᱟᱠᱚ ᱡᱚᱜ ᱠᱟᱱᱟ ᱡᱚᱜ ᱠᱟᱱᱟ ᱚᱠᱟ ᱫᱚ ᱼᱼ ᱠᱟᱹᱴᱤᱡ ᱠᱟᱹᱴᱤᱡ ᱧᱚᱜ ᱟᱨᱠᱤ
ᱦᱳᱭ
ᱦᱳᱭᱛᱚ ᱦᱳᱭᱛᱚ ᱱᱤᱭᱟᱹ ᱡᱟᱹᱱᱤᱡ ᱦᱳᱭᱳᱜᱼᱟ ᱡᱮ ᱫᱟᱨᱮ ᱠᱚ ᱢᱟᱨᱮ ᱟᱠᱟᱱᱛᱮ ᱮᱠᱷᱚᱱ ᱫᱚ ᱞᱦᱟᱛ ᱛᱮ ᱞᱮᱠᱟ ᱯᱷᱚᱞᱚᱱ ᱵᱟᱭ ᱮᱢ ᱮᱫᱟ।
ᱦᱳᱭ ᱦᱳᱭ
ᱚᱱᱟ ᱠᱚᱜᱮ ᱢᱮᱱᱟᱜᱼᱟ ᱟᱞᱮ ᱥᱮᱡ ᱫᱚ।
ᱚ ᱢᱟᱱᱮ ᱦᱟᱯᱮ ᱥᱮᱱᱟᱜ ᱵᱤᱨ ᱫᱚ ᱟᱱᱮ ᱤᱭᱟᱹ ᱜᱮᱭᱟ ᱥᱚᱢᱟᱱ।
ᱦᱮᱸ
ᱥᱮ ᱵᱩᱨᱩ ᱤᱭᱟᱹ ᱨᱮ ᱢᱟᱱᱮ ᱼᱼ ᱠᱟ ᱥᱚᱰᱚᱜ ᱢᱮᱱᱟᱜᱼᱟ ᱫᱷᱤᱯᱟᱹᱝ ᱢᱮᱱᱟᱜᱼᱟ।
ᱟᱞᱮ ᱥᱮᱡ ᱫᱚ ᱚᱱᱟ ᱡᱟᱦᱟᱸ ᱵᱩᱨᱩ ᱥᱩᱥᱱᱤ ᱵᱩᱨᱩ ᱢᱮᱱᱟᱜᱼᱟ ᱤᱱᱟᱹᱜᱮ ᱵᱩᱨᱩ ᱞᱮᱠᱟ ᱫᱚ ᱟ ᱵᱟᱫᱽ ᱵᱟᱹᱠᱤ ᱫᱚ ᱱᱚᱜᱼ ᱚ ᱱᱚᱝᱠᱟ ᱟᱵᱚ ᱥᱚᱢᱟᱱ ᱚᱛ ᱟᱨ ᱤᱭᱟᱹ ᱤᱭᱟᱹ ᱵᱤᱨ ᱜᱟᱡᱟᱲ ᱢᱮᱱᱟᱜᱼᱟ ᱯᱩᱨᱟᱹ ᱥᱟᱨᱡᱚᱢ ᱵᱤᱨ ᱟᱞᱮ ᱚᱱᱟ ᱥᱟᱨᱡᱚᱢ ᱵᱤᱨ ᱫᱚ ᱟᱞᱮ ᱟᱹᱛᱩ ᱠᱷᱚᱡ ᱫᱚ ᱚᱱᱟ ᱥᱩᱥᱩᱱᱤ ᱵᱩᱨᱩ ᱨᱮᱫᱚ ᱥᱟᱨᱡᱚᱢ ᱵᱤᱨ ᱫᱚ ᱚᱱᱟ ᱛᱷᱚᱲᱟ ᱜᱟᱱ ᱟᱞᱮ ᱮᱨᱤᱭᱟ ᱛᱮ ᱢᱮᱱᱟᱜᱼᱟ ᱚᱱᱟ ᱟᱞᱮ ᱯᱟᱥᱮ ᱥᱮᱫ ᱨᱮ ᱟᱨ ᱢᱤᱴᱟᱝ ᱵᱤᱨ ᱢᱮᱱᱟᱜᱼᱟ ᱟᱫᱚ ᱚᱱᱟ ᱫᱚ ᱮᱠᱴᱩ ᱢᱟᱱᱮ ᱤᱭᱟᱹ ᱧᱚᱜ ᱜᱮᱭᱟ ᱞᱟᱹᱴᱩ ᱧᱚᱜ ᱜᱮᱭᱟ ᱥᱩᱥᱩᱱᱤ ᱵᱩᱨᱩ ᱞᱮᱠᱟᱱᱟᱜ ᱦᱚᱸ ᱥᱩᱥᱱᱤ ᱵᱩᱨᱩ ᱦᱚᱸ ᱞᱟᱹᱴᱩ ᱫᱚ ᱞᱟᱹᱴᱩ ᱜᱮᱭᱟ ᱢᱟᱱᱮ ᱚᱱᱟ ᱫᱚ ᱵᱩᱨᱩ ᱦᱤᱥᱟᱹᱵ ᱛᱮ ᱯᱟᱲᱟᱜ ᱠᱟᱱᱟ ᱥᱮ ᱚᱱᱟᱛᱮ ᱠᱟᱹᱴᱤᱡ ᱧᱚᱜ ᱮᱠᱴᱩ ᱧᱮᱞᱚᱜᱼᱟ ᱢᱟᱱᱮ ᱜᱟᱡᱟᱲ ᱫᱤᱠ ᱫᱤᱭᱮ ᱫᱚ ᱢᱟᱱᱮ ᱚᱱᱟ ᱥᱟᱨᱡᱚᱢ ᱵᱟᱜᱟᱱ ᱫᱤᱠ ᱫᱤᱭᱮ ᱫᱚ ᱟᱨ ᱱᱤᱭᱟᱹ ᱫᱚ ᱢᱟᱱᱮ ᱥᱩᱫᱩ ᱥᱚᱢᱚᱛᱟ ᱥᱚᱢᱟᱱ ᱚᱛ ᱠᱟᱱᱟ ᱟᱨ ᱥᱟᱨᱡᱚᱢ ᱫᱟᱨᱮᱜ ᱜᱮ ᱮᱠᱷᱟᱱ ᱵᱮᱥᱤ ᱢᱮᱱᱟᱜ ᱠᱚᱣᱟ
ᱟᱫᱚ ᱱᱤᱭᱟᱹ ᱱᱤᱭᱟᱹ ᱤᱭᱟᱹ ᱤᱭᱟᱹ ᱨᱮᱫᱚ ᱚᱸᱰᱮ ᱜᱮ ᱟᱞᱮ ᱠᱚᱨᱮᱱ ᱠᱚ ᱦᱚᱲ ᱠᱚ ᱪᱟᱞᱟᱜᱼᱟ ᱱᱟᱜ ᱫᱚᱢᱮ ᱩᱫ ᱯᱚᱴᱚᱢᱚᱜ ᱩᱫ ᱴᱩᱫ ᱠᱚ ᱵᱟᱝ ᱚᱢᱚᱱᱚᱜᱼᱟ ᱤᱭᱟᱹ ᱵᱩᱨᱩ ᱨᱮ ᱤᱭᱟᱹ ᱵᱤᱨ ᱨᱮ ᱚᱱᱟ ᱠᱚᱨᱮ ᱠᱷᱚᱡ ᱜᱮ ᱟᱫᱚ ᱚᱱᱟ ᱵᱤᱨ ᱫᱚ ᱟᱞᱮ ᱟᱛᱳ ᱠᱷᱚᱡ ᱫᱚ ᱵᱤᱥᱤ ᱫᱚ ᱵᱟᱝ ᱥᱟᱺᱜᱤᱧᱟ ᱳᱭ ᱰᱮᱲ ᱠᱤᱞᱳᱢᱤᱴᱟᱨ ᱞᱮᱠᱟ
ᱚ
ᱟᱯᱟᱥᱮᱫ ᱫᱚ ᱵᱩᱨᱩ ᱫᱚ ᱚᱱᱠᱟ ᱫᱚ ᱵᱟᱹᱱᱩᱜᱼᱟ
ᱵᱟᱝ ᱵᱩᱨᱩ ᱫᱚ ᱚᱱᱠᱟ ᱫᱚ ᱵᱟᱹᱱᱩᱜᱼᱟ‍᱾
ᱚ ᱵᱤᱨ ᱜᱮ ᱦᱟᱸᱝ
ᱦᱮᱸ ᱵᱤᱨ ᱜᱮ ᱢᱮᱱᱠᱷᱟᱱ ᱟᱞᱮ ᱥᱮᱱᱟᱜ ᱵᱤᱨ ᱫᱚ ᱢᱟᱱᱮ ᱚᱱᱠᱟᱱ ᱥᱚᱢᱚᱛᱚᱞ ᱵᱤᱨ ᱫᱚ ᱵᱟᱝ ᱠᱟᱱᱟ᱾
ᱚ ᱩᱪᱩ ᱟᱲᱜᱚ ᱨᱟᱠᱟᱵ ᱵᱟᱝ ᱟᱞᱮ ᱟᱞᱮ ᱥᱮᱫ ᱟᱞᱮᱥᱮᱫ ᱦᱮᱸ ᱟᱞᱮᱥᱮᱫ ᱫᱚ ᱚᱱᱠᱟᱱᱟᱜ ᱩᱱᱟᱹᱜ ᱚᱱᱟ ᱚᱱᱠᱟ ᱞᱮᱠᱟ ᱫᱚ ᱵᱟᱹᱱᱩᱜᱼᱟ ᱟᱫᱚ ᱥᱚᱢᱚ ᱢᱟᱱᱮ ᱢᱟᱱᱮ ᱥᱚᱢᱚᱛᱚᱱ ᱚᱛ ᱜᱮᱢ ᱞᱟᱹᱭ ᱫᱟᱲᱮᱭᱟᱜᱼᱟ᱾ ᱚᱱᱟᱹᱜ ᱢᱟᱱᱮ ᱪᱮᱛᱟᱱ ᱟᱬᱜᱚ ᱞᱟᱛᱟᱨ ᱟᱬᱜᱚ ᱪᱮᱛᱟᱱ ᱨᱟᱠᱟᱵᱞᱟᱛᱟᱨ ᱟᱰᱜᱚ ᱚᱱᱠᱟ ᱫᱚ ᱵᱟᱝ ᱮᱠᱫᱚᱢ ᱥᱚᱢᱚᱛᱚᱞ ᱧᱚᱜ ᱜᱮ᱾
ᱚ ᱦᱳᱭ ᱛᱚ
ᱦᱳᱭ ᱧᱤᱫᱟᱹ ᱵᱮᱲᱟ ᱫᱚ ᱫᱟᱠᱟ ᱠᱚᱫᱚ ᱠᱚᱫᱚ ᱛᱤ ᱨᱮᱯᱮ ᱡᱚᱢ ᱛᱮ ᱟᱯᱮ ᱫᱚ?
ᱪᱮᱫ ᱞᱮᱠᱟ ᱵᱟᱝ ᱤᱧ ᱟᱡᱚᱸᱢ?
ᱤᱭᱟᱹ ᱢᱮᱱ ᱤᱭᱟᱹ ᱧᱤᱫᱟᱹ ᱵᱮᱲᱟ ᱠᱚᱫᱚ ᱫᱟᱠᱟ ᱠᱚᱫᱚ ᱛᱤ ᱨᱮᱯᱮ ᱡᱚᱢᱟ?
ᱧᱤᱫᱟᱹ ᱵᱮᱲᱟ ᱚᱠᱟ ᱫᱤᱱ ᱫᱚ ᱳᱭ ᱱᱚᱴᱟ ᱚᱠᱟ ᱫᱤᱱ ᱫᱚ ᱟᱴᱴᱟ᱾
ᱚ ᱡᱚᱢ ᱵᱟᱲᱟ ᱠᱟᱛᱮ ᱯᱮ ᱜᱤᱛᱤᱡ ᱠᱚᱜᱼᱟ᱾ ᱦᱟᱝ
ᱦᱳᱭ ᱡᱟᱦᱟᱸᱭ ᱯᱟᱲᱦᱟᱜ ᱠᱷᱟᱱᱮ ᱯᱟᱲᱦᱟᱜᱼᱟᱭ ᱵᱟᱠᱷᱟᱱ ᱡᱟᱹᱯᱤᱫ ᱠᱮᱫ ᱜᱮ ᱞᱚᱜᱚᱱ᱾ ᱡᱟᱦᱟᱸᱭᱟᱜ ᱥᱮᱛᱟᱜ ᱨᱮ ᱞᱚᱜᱚᱱ ᱠᱟᱹᱢᱤ ᱛᱟᱦᱮᱱ ᱛᱟᱭᱟ ᱡᱟᱦᱟᱱᱟᱜ᱾ ᱛᱚ ᱞᱚᱜᱚᱱᱮ ᱡᱟᱹᱯᱤᱫᱟᱭ ᱩᱱᱤ ᱫᱚ᱾
ᱫᱟᱠᱟ ᱫᱚ ᱱᱚᱝᱠᱟ ᱤᱭᱟᱹ ᱡᱚᱛᱚ ᱦᱚᱲᱜᱮ ᱟᱞᱟᱫᱟ ᱢᱟᱱᱮ ᱤᱭᱟᱹ ᱢᱤᱫ ᱫᱤᱱ ᱢᱤᱫ ᱫᱤᱱ ᱯᱚᱨ ᱯᱚᱨ ᱯᱮ ᱤᱥᱤᱱᱟᱛᱚ ᱦᱮᱸ ᱦᱟᱝ?
ᱦᱳᱭ
ᱵᱟᱡᱟᱨ ᱴᱟᱡᱟᱨ ᱟᱹᱜᱩ ᱫᱚ ᱢᱟᱱᱮ ᱱᱚᱝᱠᱟ ᱡᱚᱛᱚ ᱦᱚᱲ ᱛᱮᱜᱮ ᱯᱮ ᱪᱟᱞᱟᱜᱼᱟ᱾ ᱥᱮ ᱱᱚᱝᱠᱟ ᱮᱠᱴᱩ ᱤᱭᱟᱹ ᱧᱚᱜ
ᱩ ᱦᱮᱸ ᱡᱩᱫᱤ ᱚᱱᱛᱮ ᱡᱟᱦᱟᱸᱭ ᱪᱟᱞᱟᱣ ᱫᱟᱬᱟᱢ ᱦᱮᱸ ᱫᱟᱬᱟ ᱵᱟᱲᱟ ᱠᱟᱛᱮᱜ ᱦᱚᱸ ᱟᱨ ᱡᱩᱚᱫᱤ ᱚᱱᱛᱮ ᱡᱟᱦᱟᱸᱭ ᱪᱟᱞᱟᱣ ᱟᱠᱟᱱᱟᱭ ᱛᱚ ᱩᱱᱤ ᱟᱹᱜᱩ ᱛᱚᱨᱟᱭᱟᱭ ᱚᱱᱛᱮ ᱠᱷᱚᱱ᱾
ᱚ
ᱩᱫ ᱠᱚ ᱛᱟᱞᱦᱮ ᱟᱹᱜᱩᱭ ᱢᱮ᱾
ᱦᱮᱸ ᱟᱫᱚ ᱚᱢᱚᱱ ᱫᱚ ᱚᱢᱚᱱ ᱚᱜᱼᱟ ᱟᱫᱚ ᱛᱤᱦᱤᱧ ᱜᱟᱯᱟ ᱫᱚ ᱚᱱᱠᱟ ᱦᱚᱲ ᱠᱚᱦᱚᱸ ᱵᱟᱹᱱᱩᱜ ᱠᱚᱣᱟ᱾ ᱡᱮ ᱮᱠᱴᱩ ᱵᱤᱨ ᱠᱚ ᱠᱚ ᱪᱟᱞᱟᱜᱼᱟ ᱡᱷᱚᱛᱚ ᱦᱚᱲ ᱤᱭᱟᱹ ᱨᱮ ᱢᱮᱱᱟᱜ ᱠᱚᱣᱟ ᱢᱮᱱ ᱫᱟᱠᱚ ᱫᱟᱜ ᱦᱚᱸ ᱵᱟᱭ ᱫᱟᱜ ᱮᱫᱟ ᱪᱟᱥ ᱠᱚ ᱦᱚᱸ ᱵᱟᱝ ᱦᱳᱭᱳᱜ ᱠᱟᱱᱟ᱾ ᱡᱚᱢ ᱟᱵᱚᱱ ᱪᱮᱫ ᱟᱞᱮ ᱥᱮᱫ ᱫᱚ ᱛᱮᱦᱮᱧ ᱜᱟᱯᱟ ᱫᱚ ᱟᱥᱚ ᱞᱮ ᱮᱠ ᱵᱟᱨᱮ ᱵᱟᱝ ᱤᱭᱟᱹ ᱟᱠᱟᱱᱟ ᱵᱟᱭ ᱫᱟᱜ ᱟᱠᱟᱜᱼᱟ᱾
ᱚᱻ
ᱴᱷᱤᱠ ᱜᱮᱭᱟ ᱛᱟᱦᱞᱮ ᱚᱠᱛᱚ ᱢᱟ ᱦᱩᱭᱮᱱ ᱛᱟᱞᱟᱝ ᱦᱮᱸ ᱦᱮᱸ ᱛᱮᱦᱮᱧ ᱞᱮᱠᱟ ᱫᱚ ᱛᱟᱦᱞᱮ ᱚᱱᱠᱟ ᱜᱮ᱾